ᱦᱮᱸ ᱜᱚᱝᱠᱮ ᱡᱚᱦᱟᱨ ᱜᱮ ᱟᱸᱡᱚᱢᱚᱜ ᱠᱟᱱᱟ? ᱤᱧᱟᱹᱜ ᱨᱚᱲ ᱟᱸᱡᱚᱢᱚᱜ ᱠᱟᱱᱟ ᱢᱮᱱ ᱫᱟᱹᱧ ᱤᱧᱟᱹᱜ ᱨᱚᱲ ᱟᱸᱡᱚᱢᱚᱜ ᱠᱟᱱᱟ ᱢᱚᱸᱡᱽ ᱜᱮ
ᱦᱮᱸ ᱟᱸᱡᱚᱢᱚᱜ ᱠᱟᱱ ᱜᱮᱭᱟ᱾
ᱤᱧ ᱱᱟᱦᱟᱜ ᱨᱚᱲ ᱵᱟᱹᱧ ᱟᱸᱡᱚᱢ ᱮᱫᱟ᱾ ᱟᱸᱡᱚᱢᱚᱜ ᱠᱟᱱ ᱜᱮᱭᱟ ᱤᱧᱟᱹᱜ ᱨᱚᱲ ᱵᱟᱢ ᱟᱸᱡᱚᱢ ᱫᱟᱲᱮᱭᱟᱜ ᱠᱟᱱᱟ
ᱟᱱᱡᱚᱢ ᱟᱱᱡᱚᱢ
ᱟᱪᱪᱷᱟ ᱪᱮᱫ ᱞᱮᱠᱟ ᱱᱟᱯᱟᱭ ᱵᱟᱲᱟ ᱜᱮᱭᱟᱯᱮ? ᱢᱮᱱᱫᱟᱹᱧ ᱱᱟᱯᱟᱭ ᱵᱟᱲᱟ ᱜᱮᱭᱟᱯᱮ?
ᱦᱮᱸ ᱱᱟᱯᱟᱭ ᱜᱮ᱾
ᱟᱪᱪᱷᱟ ᱪᱮᱫ ᱠᱚᱯᱮ ᱠᱟᱹᱢᱤ ᱵᱟᱲᱟᱭᱮᱫᱟ ᱛᱚᱵᱮ ᱱᱮᱛᱟᱨ ᱫᱚ?
ᱠᱟᱹᱢᱤ ᱫᱚ ᱱᱮᱛᱟᱨ ᱫᱚ ᱦᱩᱲᱩ ᱨᱚᱦᱚᱭ ᱠᱚ ᱜᱮ᱾
ᱚ ᱪᱮᱫᱮᱠᱟ ᱥᱮᱨᱢᱟ ᱫᱟᱜ ᱡᱟᱹᱲᱤ ᱠᱚ ᱴᱷᱤᱠᱜᱭᱟ?
ᱦᱮᱸ ᱴᱷᱤᱠ ᱜᱮᱭᱟ ᱴᱷᱤᱠ ᱫᱚ
ᱟᱫᱚ ᱪᱮᱫ ᱠᱚᱛᱮ ᱦᱩᱲᱩ ᱠᱚᱫᱚᱯᱮ ᱨᱚᱦᱚᱭ ᱵᱟᱲᱟᱭᱟ ᱪᱮᱫ ᱛᱮᱯᱮ ᱥᱤ ᱵᱟᱲᱟᱭᱟ ᱟᱯᱮ ᱥᱮᱫ ᱫᱤᱥᱚᱢ ᱫᱚ?
ᱰᱟᱝᱨᱟ ᱠᱚᱛᱮ ᱜᱮ
ᱚ ᱟᱨ ᱴᱷᱤᱠᱴᱷᱟᱠ ᱠᱚᱫᱚ ᱵᱟᱯᱮ ᱞᱟᱜᱟᱣ ᱵᱟᱲᱟᱭᱟ?
ᱞᱟᱜᱟᱜ ᱜᱮ ᱤᱱᱠᱟᱹ ᱢᱤᱫ ᱪᱟᱥ ᱜᱟᱱ ᱟᱨ ᱱᱚᱛᱮ ᱫᱚ ᱦᱟᱸᱜ ᱰᱟᱝᱨᱟ ᱛᱮᱜᱮ᱾
ᱟᱪᱪᱷᱟ ᱟᱫᱚ ᱪᱮᱫ ᱞᱮᱠᱟ ᱟᱯᱮᱥᱮᱫ ᱜᱟᱰᱟ ᱱᱟᱞᱟ ᱠᱚ ᱥᱮ ᱚ ᱵᱟᱹᱱᱩᱜᱼᱟ ᱜᱟᱰᱟ ᱱᱟᱞᱟ ᱠᱚᱫᱚ
ᱢᱮᱱᱟᱜ ᱜᱮᱭᱟ ᱜᱟᱫᱟ ᱱᱟᱞᱟ ᱠᱚᱦᱚᱸ
ᱟᱪᱪᱷᱟ ᱟᱯᱮᱥᱮᱫ ᱫᱚ ᱫᱩᱞᱦᱟ ᱡᱚᱢᱤ ᱠᱟᱱᱟ ᱥᱮ ᱠᱩᱡᱠᱚ ᱡᱚᱢᱤ ᱱᱟᱦᱟᱜ
ᱪᱮᱫ ᱞᱮᱠᱟ ᱪᱚᱝ ᱵᱟᱝ ᱵᱩᱡᱷᱟᱹᱣ ᱞᱮᱱᱟ?
ᱢᱮᱱᱫᱟᱹᱧ ᱜᱚᱝᱠᱮ ᱟᱯᱮ ᱥᱮᱫ ᱫᱚ ᱫᱚᱞᱟᱣ ᱡᱚᱢᱤ ᱠᱟᱱᱟ ᱥᱮ ᱠᱩᱴᱠᱩᱡ ᱡᱚᱢᱤ ᱱᱟᱦᱟᱜ
ᱟᱠᱩᱴ ᱠᱚᱦᱚᱸ ᱢᱮᱱᱟᱜ ᱜᱮᱭᱟ ᱫᱩᱞᱦᱟ ᱦᱚᱸ ᱵᱚᱞᱮ᱾
ᱟᱪᱪᱷᱟ ᱟᱫᱚ ᱚᱠᱟ ᱥᱮᱫ ᱯᱮ ᱨᱚᱦᱚᱭ ᱞᱟᱦᱟᱭᱟ ᱱᱟᱦᱟᱜ ᱫᱚᱞᱦᱟ ᱡᱚᱢᱤ ᱥᱮ ᱠᱚᱴᱠᱚ ᱡᱚᱢᱤ ᱥᱮᱫ?
ᱱᱤᱛᱚᱜ ᱫᱚ ᱠᱩᱴᱠᱩ ᱡᱩᱢᱤ ᱥᱮᱫ ᱨᱚᱦᱚᱭ ᱦᱩᱭᱩᱜ ᱠᱟᱱᱟ᱾
ᱚ ᱛᱤᱱᱟᱹᱜ ᱫᱤᱱ ᱠᱚᱛᱮ ᱯᱮ ᱪᱟᱵᱟᱭᱟ ᱦᱩᱲᱩ ᱨᱚᱦᱚᱭ ᱠᱚᱫᱚ?
ᱢᱮᱱᱟᱜ ᱦᱟᱛᱟᱲ ᱜᱮᱭᱟ ᱟᱨ ᱛᱷᱚᱲᱟ ᱫᱤᱱ᱾
ᱟᱪᱪᱷᱟ ᱜᱚᱝᱠᱮ ᱟᱯᱮ ᱠᱚᱫᱚ ᱪᱮᱫ ᱠᱚ ᱦᱩᱲᱩ ᱱᱟᱦᱟᱜ ᱯᱮ ᱪᱟᱥ ᱛᱟᱵᱚᱱᱟ ᱟᱯᱮ ᱫᱤᱥᱚᱢ ᱫᱚ?
ᱛᱮ ᱨᱚᱧᱡᱤᱛ ᱢᱮᱱᱟᱜᱼᱟ ᱢᱚᱱᱥᱨᱤ ᱟᱨ ᱢᱮᱱᱟᱜ ᱜᱮᱭᱟ ᱟᱭᱢᱟ ᱞᱮᱠᱟᱱᱟᱜ᱾
ᱟᱪᱪᱷᱟ ᱚᱠᱟᱴᱟᱜ ᱦᱩᱲᱩ ᱱᱟᱦᱟᱜ ᱢᱚᱸᱡᱽ ᱫᱚᱦᱚ ᱦᱩᱭᱩᱜᱼᱟ ᱥᱮ ᱡᱚᱛᱚ
ᱦᱩᱭ ᱫᱚ ᱦᱩᱭᱩᱜ ᱜᱮᱭᱟ ᱡᱚᱛᱚ ᱞᱮᱠᱟᱜ ᱜᱮ ᱪᱟᱥ ᱵᱤᱥᱤᱥᱟᱹᱭᱵᱤᱥᱟᱹᱭ ᱨᱮᱱᱟᱜ ᱠᱟᱛᱷᱟ ᱠᱟᱱᱟ᱾
ᱟᱪᱪᱷᱟ ᱟᱞᱮ ᱫᱤᱥᱚᱢ ᱦᱚᱸ ᱱᱟᱦᱟᱜ ᱢᱚᱸᱡᱽᱜᱤ ᱪᱟᱥ ᱟᱵᱟᱫ ᱠᱚ ᱦᱩᱭᱩᱜᱭᱼᱟ ᱵᱟᱹᱫ ᱵᱟᱹᱭᱦᱟᱹᱲ ᱮᱜᱚᱢ ᱟᱢᱨᱮ ᱦᱚᱸ ᱞᱟᱹᱴᱩ ᱞᱟᱹᱴᱩ ᱵᱟᱹᱫ ᱵᱟᱹᱭᱦᱟᱹᱲ ᱠᱟᱱᱟ ᱟᱨ ᱟᱞᱮ ᱥᱮᱫ ᱦᱚᱸ ᱡᱟᱦᱟᱸᱮᱠᱟ ᱚᱠᱟ ᱡᱚᱯᱟᱹᱭ ᱱᱚᱣᱟ ᱨᱮᱱᱟᱜ ᱫᱟᱜ ᱠᱚᱜᱮ ᱚᱱᱟ ᱠᱚᱛᱮ ᱜᱮᱞᱮ ᱨᱚᱦᱚᱭ ᱵᱟᱲᱟᱭᱟ ᱟᱹᱰᱤ ᱱᱟᱯᱟᱭ ᱜᱮ ᱦᱩᱭᱩᱜᱼᱟ᱾ ᱟᱯᱮ ᱥᱮᱫ ᱫᱚ ᱯᱟᱹᱭ ᱱᱟᱞᱟ ᱫᱟᱜ ᱛᱮᱯᱮ ᱨᱚᱦᱚᱭᱮᱫᱟ ᱥᱮ ᱥᱮᱨᱢᱟ ᱡᱟᱹᱲᱤ ᱫᱟᱜ ᱛᱮ?
ᱡᱟᱹᱯᱟᱹᱭ ᱱᱟᱞ ᱫᱟᱜ ᱛᱮᱜᱮ ᱤᱱᱠᱟ ᱫᱟᱜ ᱠᱚᱛᱮᱱᱟᱜ ᱫᱚ ᱢᱮᱱᱟᱜᱼᱟ ᱟᱫᱚᱢ ᱟᱫᱚᱢ ᱡᱟᱭᱜᱟ ᱨᱮᱫᱚ ᱚᱱᱠᱟ ᱡᱟᱹᱯᱟᱹᱭ ᱵᱟᱹᱱᱩᱜᱼᱟ᱾
ᱟᱫᱚᱻ ᱪᱮᱫ ᱞᱮᱠᱟ ᱜᱚᱴᱟᱻ ᱵᱚᱪᱷᱚᱨ ᱜᱮ ᱱᱟᱦᱟᱜ ᱚᱱᱠᱟ ᱫᱟᱜ ᱠᱚ ᱛᱟᱦᱮᱱᱟ ᱡᱚᱯᱟᱹᱭ ᱱᱟᱞᱟ ᱠᱚᱨᱮ ᱥᱮ ᱮᱸᱻ ᱠᱷᱟᱹᱞᱤ ᱱᱮᱛᱟᱨ ᱫᱤᱱ ᱜᱮ ᱛᱟᱦᱮᱱᱟ ᱚᱱᱟᱱᱟᱜ
ᱱᱮᱛᱟᱨ ᱫᱤᱱ ᱜᱮ ᱱᱟᱦᱟᱜ ᱛᱟᱦᱮᱱᱟ ᱡᱷᱤᱯᱟᱹᱭ ᱱᱟᱞᱟᱴ ᱨᱮ ᱫᱟᱜ ᱫᱚ ᱟᱨ ᱦᱟᱱᱟ ᱫᱤᱱ ᱫᱚ ᱵᱟᱝ ᱛᱟᱦᱮᱱᱟ
ᱚ ᱜᱚᱴᱟ ᱵᱚᱪᱷᱚᱨ ᱫᱚ ᱱᱟᱦᱟᱜ ᱵᱟᱝ ᱛᱟᱦᱮᱱ ᱠᱟᱱᱟ ᱵᱟᱝ
ᱦᱮᱸ
ᱟᱪᱪᱷᱟ ᱟᱯᱮᱥᱮᱫ ᱫᱚ ᱪᱮᱫ ᱞᱮᱠᱟ ᱫᱟᱨᱮ ᱱᱟᱹᱲᱤ ᱠᱚ ᱢᱮᱱᱟᱜ ᱜᱮᱭᱟ ᱥᱮ ᱵᱟᱹᱱᱩᱜ-ᱟ?
ᱦᱮᱸ, ᱢᱮᱱᱟᱜ ᱫᱚ, ᱢᱮᱱᱟᱜ ᱜᱮᱭᱟ
ᱮᱸᱻ ᱪᱮᱫ ᱠᱚ ᱱᱷᱟᱸᱜ, ᱟ- ᱟᱸᱻᱫᱟᱨᱤ ᱱᱟᱹᱲᱤ ᱠᱚ, ᱚᱱᱠᱟ ᱡᱚᱢ ᱡᱤᱱᱤᱥ ᱠᱚᱫᱚ, ᱯᱮ, ᱨᱚᱦᱚᱭ ᱵᱟᱲᱟ ᱟᱠᱟᱫᱟ, ᱟᱯᱮ ᱫᱚ ᱟᱥᱛᱟᱱ, ᱱᱚ
ᱢᱮᱱᱟᱜᱼᱟ, ᱩᱞ, ᱠᱟᱱᱴᱷᱟᱲ, ᱞᱤᱪᱩ ᱟᱨᱠᱚ, ᱦᱮᱱᱟᱜ ᱜᱮᱭᱟ ᱤᱧ
ᱟᱪᱪᱷᱟ ᱟᱨ ᱤᱭᱟᱹ ᱠᱚᱫᱚ ᱵᱟᱹᱱᱩᱜ-ᱟ ᱡᱟᱦᱟᱸᱞᱮᱠᱟ ᱱᱚᱜ-ᱚᱭ ᱾ ᱠᱷᱤᱡᱩᱨ ᱠᱚ ᱱᱟᱲᱠᱳᱞ ᱠᱚ ᱟᱨ ᱛᱟᱞᱮ ᱠ
ᱢᱮᱱᱟᱜ ᱜᱤᱭᱟᱹᱧ᱾
ᱟᱹᱰᱤ ᱥᱟᱸᱜᱤ ᱜᱮ ᱢᱮᱱᱟᱜ-ᱟ ᱥᱮ ᱠᱚᱢ ᱫᱷᱟᱨᱟ ᱜᱮ ᱱᱟᱦᱟᱜ?
ᱮ ᱠᱷᱤᱡᱩᱨ ᱠᱚᱫᱚ ᱱᱟᱦᱟᱜ ᱠᱚᱢ ᱫᱷᱟᱨᱟ ᱜᱮᱭᱟ ᱟᱨ ᱚᱱᱠᱟ ᱩᱞ ᱠᱚᱫᱚ ᱱᱟᱦᱟᱜ ᱰᱷᱮᱨ ᱧᱚᱜ ᱢᱮᱱᱟᱜ-ᱟ ᱟᱨ ᱛᱟᱞᱤ ᱠᱚᱫᱚ ᱟᱞᱮ ᱫᱤᱥᱚᱢ ᱫᱚ ᱵᱟᱹᱱᱩᱜ-ᱟ᱾
ᱟᱪᱪᱷᱟ ᱵᱟᱯᱮ ᱡᱚᱢ ᱵᱟᱲᱟᱣ ᱠᱟᱫᱟ ᱛᱚᱵᱮ ᱚᱱᱟ ᱠᱚᱫᱚ?
ᱟᱹᱣᱨᱤ᱾
ᱟᱨ ᱤᱭᱟᱹ, ᱠᱚ ᱠᱷᱤᱡᱩᱨ, ᱠᱷᱤᱡᱩᱨ ᱠᱚ
ᱠᱷᱤᱡᱩᱨ ᱠᱚᱫᱚ, ᱡᱚᱢ ᱵᱟᱲᱟ ᱜᱮ, ᱢᱮᱱᱟᱜ ᱜᱮᱭᱟ
ᱩᱸᱼ ᱟᱯᱮ ᱥᱮᱫ ᱫᱚ, ᱛᱟᱞᱮ ᱛᱟᱹᱲᱤ ᱠᱚ, ᱠᱷᱤᱡᱩᱨ ᱛᱟᱹᱲᱤ ᱠᱚᱫᱚ, ᱛᱚᱵᱮ ᱵᱟᱹᱱᱩᱜᱼᱟ?
ᱩᱸ ᱦᱩᱸ ᱾
ᱟᱪᱪᱷᱟ ᱟᱨ ᱡᱟᱹᱥᱛᱤ ᱢᱟᱱᱮ ᱪᱮᱫ ᱠᱚᱯᱮ ᱚᱱᱠᱟᱯᱮ ᱵᱟᱜᱟᱱ ᱵᱟᱲᱟᱭᱟ ᱟᱯᱮ ᱫᱤᱥᱚᱢ ᱫᱚ?
ᱵᱟᱜᱟᱱ ᱫᱚ ᱚᱱᱠᱟ ᱜᱩᱣᱟᱹ ᱠᱚᱜᱮ᱾
ᱟᱝᱜᱩ ᱾
ᱩᱵᱟᱹ ᱠᱚᱵ ᱠᱟᱱᱟᱨ ᱾ ᱪᱮᱜ ᱪᱚᱝ᱾
ᱵᱟᱝ ᱵᱩᱡᱷᱟᱹᱜ ᱠᱟᱱᱟ?
ᱢᱮᱱᱫᱟᱹᱧ ᱟᱨ ᱮᱴᱟᱜᱟᱜ ᱚᱱᱠᱟᱱᱟᱜ ᱵᱟᱹᱵᱤᱱ ᱵᱟᱰᱟᱭᱟ ᱡᱟᱦᱟᱸ ᱞᱮᱠᱟ ᱾ ᱟᱸ ᱜᱩᱟᱹ ᱠᱚᱢᱟ ᱢᱮ ᱵᱟᱯᱞᱟ ᱨᱮᱱᱟᱜ, ᱤᱭᱟᱹ
ᱵᱟᱜᱟᱱ ᱫᱚ ᱵᱟᱝ ᱛᱟᱦᱮᱱ ᱜᱮ ᱤᱭᱟᱹ ᱠᱚ, ᱚᱱᱟ ᱨᱚᱵᱚᱲ ᱫᱟᱨᱮ ᱠᱚ, ᱢᱮᱛᱟᱜ ᱠᱟᱱᱟ ᱾ ᱚᱱᱟ ᱠᱚ ᱵᱟᱜᱟᱱ ᱮᱱᱟ
ᱚᱸᱻᱦᱚᱸ, ᱟᱨᱦᱚᱸ ᱢᱟᱫ ᱵᱟᱜᱟᱱ ᱠᱚᱦᱚᱸ, ᱢᱮᱱᱟᱜ ᱟᱥᱮ? ᱵᱟᱝ ᱟᱯᱮ ᱫᱤᱥᱚᱢ ᱫᱚ?
ᱢᱮᱱᱟᱜ ᱜᱮᱭᱟ‌? ᱦᱮᱸ ᱢᱮᱱᱟᱜ ᱫᱚ ᱢᱮᱱᱟᱜ ᱜᱮᱭᱟ ᱟᱹᱰᱤ ᱠᱚᱢ
ᱠᱚᱢ ᱫᱷᱟᱨᱟ ᱜᱮᱭᱟ ᱵᱟᱝ?
ᱦᱮᱸ
ᱟᱪᱪᱷᱟ ᱱᱟᱦᱟᱜ ᱟᱯᱮ ᱫᱤᱥᱚᱢ ᱫᱚ ᱛᱤᱱᱟᱹᱜ ᱵᱚᱪᱷᱚᱨ ᱨᱮ ᱛᱤᱱᱟᱹᱜ ᱫᱚᱢ ᱦᱩᱲᱩ ᱠᱚᱫᱚ ᱯᱮ ᱪᱟᱥ ᱟᱵᱟᱫ-ᱟ᱾
ᱵᱚᱪᱷᱚᱨ ᱨᱮ ᱚᱱᱮ ᱢᱤᱫ ᱵᱚᱪᱷᱚᱨ ᱢᱤᱫ ᱫᱷᱟᱣ ᱜᱮ
ᱢᱤᱫ ᱫᱚᱢ ᱜᱮ ᱵᱟᱝ?
ᱦᱚᱸ,
ᱟᱫᱚ ᱛᱚᱵᱮ ᱚᱱᱟ ᱛᱟᱞᱟ ᱨᱮᱫᱚ ᱪᱮᱫ ᱠᱩᱯᱮ ᱪᱟᱥ ᱟᱵᱟᱫᱟ ᱠᱷᱟᱹᱞᱤ ᱦᱩᱨᱩ ᱢᱚᱛᱚ ᱜᱮ ᱥᱮ ᱮᱴᱟᱜᱟᱜ ᱡᱤᱱᱤᱥ ᱡᱤᱱᱤᱥ ᱦᱚᱲ ᱫᱚᱢ ᱪᱟᱪᱟᱥ ᱟᱵᱟᱫ ᱵᱟᱲᱟᱭᱟ᱾
ᱪᱟᱥ ᱫᱚᱠᱚ ᱪᱟᱥ ᱜᱮᱭᱟ ᱤᱱᱟᱹ ᱯᱟᱴᱟ ᱠᱚᱦᱚ ᱟᱨ ᱮᱴᱟᱜ ᱮᱴᱟᱜ ᱚᱱᱠᱟ ᱢᱮᱱᱟᱜ ᱜᱮᱭᱟ ᱛᱩᱲᱤ ᱛᱤᱞᱢᱤᱧ ᱠᱚ᱾
ᱛᱩᱲᱤ ᱛᱤᱞᱢᱤᱧ ᱠᱚᱦᱚ ᱯᱮ ᱪᱟᱥ ᱟᱵᱟᱫ ᱜᱮᱭᱟ ᱵᱟᱝ
ᱮᱱ ᱛᱷᱚ
ᱟᱫᱚ ᱚᱱᱟ ᱠᱚᱫᱚᱯᱮ ᱪᱤᱠᱟᱹᱭᱟ ᱱᱟᱦᱟᱜ ᱟᱯᱮ ᱫᱤᱥᱚᱢ ᱨᱮᱫᱚ
ᱥᱮᱞ ᱫᱟᱠᱚ ᱟᱹᱠᱷᱨᱤᱧ ᱫᱚᱠᱚ ᱵᱚᱞᱮ
ᱚ ᱚᱱᱟ ᱠᱚᱫᱚ ᱯᱮ ᱟᱹᱠᱷᱨᱤᱧᱟ ᱵᱟᱝ ᱡᱟᱦᱟᱸ ᱱᱚᱣᱟ ᱯᱟᱴ ᱠᱚᱯᱮ ᱪᱟᱥᱟ ᱟᱯᱮ ᱫᱤᱥᱚᱢ ᱫᱚ ᱚᱱᱟ ᱯᱟᱴ ᱠᱚᱫᱚ ᱯᱮ ᱪᱤᱠᱭᱟ
ᱯᱟᱴ ᱠᱚᱦᱚᱸ ᱚᱱᱠᱟᱜᱮ ᱱᱮᱛᱟᱨ ᱢᱟ ᱛᱮᱜ ᱤᱭᱟ ᱚᱱᱟ ᱡᱟᱦᱟᱱᱟᱜ ᱵᱟᱠᱚ ᱤᱭᱟᱹᱭᱮᱫᱟ ᱚᱱᱟ ᱦᱚᱸ ᱟᱹᱠᱷᱨᱤᱧ ᱜᱮ ᱛᱟᱹᱢ ᱛᱮ ᱟᱭ ᱡᱟᱹᱲᱤ ᱠᱚᱫᱚ ᱚᱲᱟᱜ ᱠᱚᱨᱮᱜᱮ ᱵᱮᱱᱟᱣ ᱵᱟᱲᱟᱭ ᱦᱩᱭᱩᱜᱼᱟ ᱚᱲᱟᱜ ᱠᱚ
ᱟᱨ ᱚᱱᱠᱟ ᱡᱚᱢᱟᱜ ᱡᱤᱱᱤᱥ ᱠᱩ ᱩᱛᱩ ᱛᱮᱭᱟᱜ ᱠᱚᱫᱚ ᱪᱮᱫ ᱠᱚᱯᱮ ᱪᱟᱥ ᱵᱟᱲᱟᱭᱟ
ᱩᱛᱩ ᱛᱮᱭᱟᱜ ᱪᱟᱥ ᱫᱚ ᱟᱹᱞᱩ ᱟᱨ ᱢᱟᱹᱨᱤᱪ ᱠᱚᱜᱤ ᱟᱨ ᱵᱷᱮᱱᱰᱤ ᱠᱚ ᱮᱢᱟᱱ ᱛᱮᱭᱟᱜ ᱾
ᱟᱨ ᱜᱚᱴᱟ ᱵᱚᱪᱷᱚᱨ ᱜᱮ ᱚᱱᱟ ᱜᱮᱯᱮ ᱪᱟᱥᱟ ᱥᱮ ᱱᱮᱛᱟᱨ ᱫᱚ ᱱᱟᱦᱟᱜ ᱦᱚᱸ ᱪᱮᱫ ᱠᱚ ᱡᱤᱱᱤᱥ ᱯᱮ ᱪᱟᱥ ᱵᱟᱲᱟᱭᱟ
ᱱᱮᱛᱟᱨ ᱫᱤᱱ ᱫᱚ
ᱪᱮᱫ ᱠᱚᱯᱮ ᱪᱟᱥ ᱫᱟ ᱱᱮᱛᱟᱨ?
ᱟᱨ ᱫᱤᱱ ᱫᱚ ᱚᱱᱠᱟ ᱩᱛᱩ ᱛᱮᱭᱟᱜ ᱡᱤᱱᱤᱥ ᱫᱚ ᱮᱴᱟᱜ ᱟᱜ ᱫᱚ ᱵᱟᱹᱱᱩᱜᱼᱟ ᱤᱭᱟᱜ ᱯᱟᱴᱟ ᱟᱭ ᱠᱚᱜᱮ ᱮᱨ ᱵᱟᱲᱟᱣ ᱚᱱᱟ ᱯᱟᱴᱟ ᱟᱲᱟᱜ ᱜᱮ ᱩᱛᱩᱜ ᱠᱟᱱᱟ ᱟᱨ ᱮᱴᱟᱜᱟᱜ ᱫᱚ ᱩᱛᱩ ᱛᱮᱭᱟᱜ ᱫᱚ ᱚᱝᱠᱟᱱᱟᱜ ᱫᱚ ᱱᱤᱛᱚᱜ ᱫᱚ ᱵᱟᱝ
ᱚ ᱡᱟᱦᱟᱱᱟᱜ ᱚᱱᱠᱟ ᱱᱮᱛᱟᱨ ᱫᱟᱜ ᱫᱤᱱ ᱨᱚᱢᱟ ᱦᱟᱜ ᱵᱷᱤᱱᱰᱤ ᱠᱩ ᱜᱷᱟᱸᱜᱨᱟ ᱠᱚ ᱟᱨ ᱪᱮᱫ ᱛᱮᱫ ᱠᱚ ᱚᱯᱮ ᱫᱤᱥᱚᱢ ᱫᱚ ᱦᱩᱭᱩᱜᱼᱟ ᱥᱮ ᱵᱟᱝ
ᱦᱩᱭ ᱫᱚ ᱦᱩᱭᱩᱜ ᱜᱮᱭᱟ ᱟᱫᱚ ᱵᱟᱠᱚ ᱪᱟᱥᱟ ᱚᱱᱠᱟ
ᱚ ᱡᱟᱣᱜᱮ ᱛᱷᱚᱲᱟ ᱛᱷᱚᱲᱟ ᱯᱮ ᱪᱟᱥ ᱵᱟᱲᱟᱭᱟ ᱛᱚᱵᱮ ᱾
ᱦᱮᱸᱧ
ᱟᱨ ᱟᱹᱞᱩ ᱫᱚ ᱛᱚᱵᱮ ᱟᱹᱞᱩ ᱠᱚᱫᱚ ᱚᱠᱟ ᱤᱭᱟᱹ ᱯᱮ ᱪᱟᱥᱟ ᱱᱟᱦᱟᱜ ᱚᱠᱟ ᱥᱤᱡᱮᱱ ᱨᱮ ᱱᱟᱦᱟᱜ
ᱟᱹᱞᱩ ᱠᱚᱫᱚ ᱚᱱᱮ ᱦᱩᱲᱩ ᱜᱮᱫ ᱨᱟᱠᱟᱵ
ᱚ ᱦᱩᱲᱩ ᱜᱮᱫ ᱨᱟᱠᱟᱵ
ᱦᱮᱸ ᱦᱮᱸ
ᱟᱨ ᱠᱷᱟᱹᱞᱤ ᱪᱟᱥᱟ ᱟᱨᱦᱚ ᱮᱴᱟᱜᱟᱜ ᱦ
ᱟᱨᱦᱚᱸ ᱮᱴᱟᱜ ᱦᱚᱸ ᱢᱮᱱᱟᱜ ᱜᱮᱭᱟ ᱚᱱᱠᱟ ᱤᱭᱟᱹ ᱠᱚ ᱯᱮᱸᱭᱟᱡᱽ ᱠᱚ ᱨᱟᱹᱥᱩᱱ ᱠᱚ ᱮᱢᱟᱱ ᱛᱮᱭᱟᱜ
ᱚ ᱟᱨ ᱢᱩᱞᱟᱹ ᱠᱩ ᱤᱭᱟᱹ ᱠᱩ ᱚᱱᱟ ᱠᱚᱫᱚᱯᱮ ᱪᱟᱥ ᱟᱥᱮ ᱵᱟᱝ ᱟᱯᱮ ᱫᱤᱥᱚᱢ ᱫᱚ ᱱᱟᱜ
ᱪᱟᱥ ᱜᱮ ᱚᱱᱟ ᱠᱚᱦᱚᱸ
ᱟᱪᱷᱟ ᱛᱚᱵᱮ ᱥᱮᱫ ᱠᱚ ᱪᱟᱥ ᱵᱟᱲᱟᱭᱟᱱᱟ
ᱦᱮᱸ
ᱟᱫᱚ ᱪᱮᱫ ᱞᱠᱟ ᱦᱟᱴ ᱦᱩᱲᱩ ᱯᱮ ᱤᱫᱤ ᱜᱮᱭᱟ ᱟᱹᱠᱷᱨᱤᱧ ᱡᱚᱢ ᱞᱟᱹᱜᱤᱫ
ᱦᱮᱸ ᱤᱫᱤ ᱦᱚᱸᱠᱚ ᱤᱫᱤᱜᱮᱭᱟ ᱦᱟᱴ ᱠᱚ ᱥᱮᱫ ᱦᱚᱸ ᱟᱨ ᱡᱚᱢ ᱦᱚᱸ ᱵᱚᱞᱮ
ᱦ ᱢᱟᱱᱮ ᱪᱟᱥᱟ ᱥᱮ
ᱦᱮᱸ ᱥᱟᱺᱜᱤᱟ ᱛᱚ ᱥᱟᱸᱜᱮ ᱫᱷᱟᱨᱟ ᱜᱮ ᱟᱨ ᱚᱠᱚᱭ ᱠᱚᱫᱚ ᱮᱱᱮ ᱮᱱᱟ ᱡᱟᱜᱮ ᱡᱚᱢ ᱞᱮᱠᱟ
ᱚ ᱢᱟᱱᱮ ᱰᱷᱮᱨ ᱜᱤ ᱢᱮᱱᱟᱜᱼᱟ ᱠᱷᱟᱹᱞᱤ ᱡᱚᱢ ᱚᱲᱟᱜ ᱨᱮ ᱩᱛᱩ ᱡᱚᱢ ᱞᱟᱹᱜᱤᱜ ᱜᱮᱯᱮ ᱪᱟᱥ ᱵᱟᱲᱟᱭᱟ ᱱᱟᱜ ᱟᱯᱮ ᱫᱚ ᱵᱟᱝ
ᱦᱮᱸ ᱦᱮᱸ
ᱟᱪᱷᱟ ᱟᱨ ᱱᱮᱛᱟᱨ ᱫᱟᱜ ᱫᱤᱱ ᱨᱮ ᱪᱮᱫ ᱞᱮᱠᱟ ᱟᱯᱮ ᱥᱮᱫ ᱫᱚ ᱯᱟᱹᱭ ᱱᱟᱞᱟ ᱠᱚᱨᱮ ᱦᱟᱹᱠᱩ ᱠᱟᱴᱠᱚᱢ ᱠᱚ ᱧᱟᱢᱚᱜ ᱟᱥᱮ ᱵᱟᱝ
ᱦᱟᱹᱠᱩ ᱠᱟᱴᱠᱚᱢ ᱧᱟᱢᱚᱜ ᱜᱮᱭᱟ ᱠᱚ ᱧᱟᱢ ᱫᱚ ᱦᱟᱹᱠᱩ ᱠᱟᱴᱠᱚᱢ ᱠᱚᱫᱚ
ᱠᱷᱩᱵ ᱥᱟᱸᱜᱮ ᱜᱮᱠᱚ ᱧᱟᱢᱚᱜᱼᱟ ᱥᱚᱯᱛᱟ ᱜᱮ ᱱᱟᱦᱟᱜ
ᱦᱮ ᱧᱟᱢᱚᱜ ᱜᱮᱭᱟ ᱠᱚ
ᱥᱮ ᱪᱮᱫ ᱛᱮᱯᱮ ᱜᱚᱡ ᱵᱟᱲᱟ ᱠᱚᱣᱟ ᱩᱱᱠᱩ ᱠᱚᱫᱚ ᱱᱟᱦᱟᱜ
ᱜᱚᱡ ᱫᱚ ᱚᱱᱠᱟ ᱚᱠᱟ ᱫᱚ ᱡᱮ ᱯᱟᱹᱭᱱᱟᱞᱟ ᱠᱚ ᱚᱝᱠᱟ ᱜᱟᱡᱟᱲ ᱛᱟᱦᱮᱱᱟ ᱟᱹᱬᱤᱭᱟᱹ ᱠᱚ ᱛᱚ ᱟᱫᱚ ᱟᱸᱡᱮᱫ ᱞᱮᱱᱠᱷᱟᱡ ᱫᱚ ᱤᱱᱠᱟᱹ ᱛᱮᱦᱚᱸ ᱠᱚ ᱧᱟᱢᱚᱜ ᱜᱮᱭᱟ ᱟᱨ ᱟᱨᱮᱡ ᱠᱚᱛᱮ ᱦᱚᱹᱠᱚ ᱜᱚᱡ ᱵᱟᱲᱟ ᱠᱚᱜᱮᱭᱟ
ᱟᱨ ᱛᱚᱵᱮ ᱟᱯᱮ ᱥᱮᱫ ᱫᱚ ᱦᱮᱸ ᱦᱟᱹᱠᱩ ᱠᱟᱴᱠᱚᱢ ᱡᱚᱢ ᱠᱚᱦᱚᱸ ᱵᱟᱝ ᱟᱠᱟᱞ ᱟᱠᱟᱱᱟ ᱵᱟᱝ
ᱮᱸᱦᱮᱸᱜ
ᱟᱫᱚ ᱴᱷᱤᱠᱜᱭᱟ ᱱᱟᱦᱟᱜ ᱜᱚᱢᱠᱮ ᱚᱠᱛᱚ ᱠᱚᱦᱚᱸ ᱦᱩᱭᱠᱟᱱ ᱛᱟᱞᱟᱝᱟ
ᱦᱮᱸ
ᱢᱟ ᱤᱱᱠᱟᱹ ᱜᱮᱞᱟᱝ ᱨᱟᱯᱚᱲᱟ ᱛᱚᱵᱮ ᱱᱟᱦᱟᱜ
ᱦᱮᱸ ᱢᱟ
ᱴᱷᱤᱠ ᱜᱮᱭᱟ ᱢᱟ ᱟᱭᱢᱟ ᱥᱟᱨᱦᱟᱣ
ᱦᱮᱸ ᱢᱟ
ᱪᱤᱫ ᱞᱮᱠᱟ